ᱦᱳᱭ ᱜᱚᱝᱠᱮ ᱡᱚᱦᱟᱨ ᱜᱮ
ᱦᱳᱭ ᱡᱚᱦᱟᱨ ᱡᱚᱦᱟᱨ
ᱪᱮᱫ ᱪᱮᱠᱟᱭ ᱦᱳᱭᱳᱜ ᱠᱟᱱᱟ ᱦᱳᱭ ᱟᱸᱡᱚᱢᱚᱜ ᱠᱟᱱᱟ᱾
ᱚ ᱦᱚᱜᱼᱚᱭ ᱱᱤᱛᱚᱜ ᱫᱚ ᱟᱫᱚ ᱫᱩᱲᱩᱵ ᱵᱟᱲᱟ ᱦᱳᱭ ᱟᱠᱟᱱᱟ ᱠᱟᱹᱴᱤᱡ᱾
ᱫᱮᱭᱮ ᱛᱟᱦᱞᱮ ᱠᱤᱫᱩᱜ ᱠᱚᱫᱚ ᱤᱥᱤᱱ ᱠᱚᱫᱚ ᱦᱳᱭ ᱠᱟᱱᱟ ᱥᱮ ᱟᱣᱨᱤ ᱦᱩᱭᱳᱜᱼᱟ?
ᱟᱨᱮ ᱤᱥᱤᱱ ᱪᱟᱞᱟᱜ ᱠᱟᱱᱟ ᱠᱷᱟᱱ ᱟᱫᱚ ᱟᱯᱱᱟᱨ ᱫᱚ ᱦᱳᱥᱴᱮᱞ ᱨᱮ ᱛᱟᱦᱮᱸ ᱦᱩᱭᱩᱜ-ᱟ ᱛᱚ ᱟᱫᱚ ᱚᱱᱟ ᱠᱷᱟᱹᱛᱤᱨ ᱟ ᱠᱟᱹᱴᱤᱡ ᱵᱤᱞᱚᱢ ᱛᱮ ᱡᱚᱢ ᱦᱩᱭᱩᱜ ᱜᱮᱭᱟ ᱚᱱᱠᱟ ᱟᱨᱮ ᱵᱟᱡᱟᱜ ᱠᱚᱛᱟᱨ
ᱟᱪᱷᱟ ᱟᱪᱷᱟ ᱫᱤᱭᱮ ᱛᱟᱞᱮ ᱱᱟᱯᱟᱭ ᱜᱮ ᱦᱮᱱᱟᱜ ᱵᱤᱱᱟ ᱡᱟᱹᱱᱤᱡ ᱠᱷᱟᱱ
ᱦᱳᱭ ᱱᱟᱯᱟᱭ ᱜᱮᱭᱟ ᱞᱤᱧ᱾
ᱟᱪᱷᱟ ᱟᱪᱷᱟ ᱟᱹᱞᱤᱧ ᱦᱚᱞᱤᱧ ᱱᱟᱯᱟᱭ ᱜᱮᱭᱟ ᱮᱠᱷᱚᱱ ᱫᱚ ᱟᱞᱮ ᱚᱲᱟᱜ ᱠᱚᱨᱮᱱ ᱦᱚᱸᱠᱚ ᱵᱮᱥ ᱵᱟᱲᱟ ᱜᱮᱭᱟ ᱛᱟᱦᱞᱮ ᱟᱯᱮ ᱚᱲᱟᱜ ᱠᱚᱨᱮ ᱫᱚ ᱚᱠᱟ ᱞᱮᱠᱟ ᱮᱠᱷᱚᱱ ᱫᱚ?
ᱦᱳᱭ ᱜᱚᱝᱠᱮ ᱟᱞᱮ ᱚᱲᱟᱜ ᱨᱮᱦᱚᱸ ᱱᱤᱛᱚᱜ ᱫᱚ ᱮᱠᱷᱚᱱ ᱫᱚ ᱱᱟᱯᱟᱭ ᱜᱮ ᱱᱤᱭᱟᱹ ᱫᱷᱟᱹᱲᱤᱡ ᱫᱚ
ᱟᱪᱷᱟ ᱟᱪᱷᱟ ᱫᱤᱭᱮ ᱠᱟᱹᱢᱤ ᱠᱟᱹᱥᱱᱤ ᱠᱩ ᱛᱤᱥ ᱥᱟᱹᱜᱤᱧ ᱞᱟᱦᱟ ᱦᱩᱭ ᱠᱟᱱᱟ?
ᱟ ᱠᱟᱹᱢᱤ ᱠᱟᱹᱥᱱᱤ ᱫᱚ ᱟᱫᱚ ᱮᱸ ᱱᱤᱛᱚᱜ ᱫᱚ ᱯᱟᱹᱴᱷᱩᱣᱟᱹ ᱡᱤᱭᱚᱱ ᱛᱚ ᱚᱞᱚᱜ ᱡᱤᱭᱚᱱ ᱟᱫᱚ ᱚᱱᱟ ᱠᱚᱜᱮ᱾ ᱞᱟᱦᱟ ᱤᱫᱤ ᱦᱩᱭᱩᱜ ᱠᱟᱱᱟ ᱮᱸ ᱚᱞᱚᱜ ᱯᱟᱲᱦᱟᱣ ᱠᱚᱜᱮ ᱪᱟᱞᱟᱜ ᱠᱟᱱᱟ ᱮᱠᱷᱚᱱ ᱚᱱᱟ ᱠᱚᱜᱮ ᱠᱞᱟᱥ ᱠᱚ ᱪᱟᱞᱟᱣ ᱵᱟᱲᱟ ᱦᱩᱭᱩᱜ ᱠᱟᱱᱟ ᱱᱤᱭᱟᱹ ᱠᱚᱜᱮ ᱟᱨ ᱡᱟᱜᱮ ᱚᱲᱟᱜ ᱨᱮᱱᱟᱜ ᱠᱟᱹᱢᱤ ᱠᱚ ᱴᱩᱠ ᱴᱟᱠ ᱠᱚ ᱠᱚᱨᱟᱣ ᱦᱩᱭᱩᱜ ᱠᱟᱱᱟ ᱟᱨᱠᱤ ᱚᱱᱟ ᱪᱟᱥ-ᱵᱟᱥ ᱠᱚᱦᱚᱸ ᱛᱚ ᱢᱮᱱᱟᱜᱼᱟ ᱚᱱᱟ ᱠᱚᱦᱚᱸ ᱧᱮᱞ ᱦᱩᱭᱩᱜᱼᱟ᱾
ᱦᱳᱭ ᱦᱳᱭ ᱟᱹᱵᱩ ᱛᱚ ᱢᱟᱹᱱᱢᱤ ᱡᱤᱭᱚᱱ ᱠᱟᱱ ᱛᱟᱹᱵᱩᱱᱟ ᱵᱟᱹᱵᱩᱱ ᱠᱟᱹᱢᱤ ᱞᱮᱠᱟᱷᱡ ᱫᱚ ᱡᱚᱢ ᱧᱩ ᱨᱮᱱᱟᱜ ᱮᱴᱠᱮᱴᱚᱬᱮ ᱠᱩ ᱧᱮᱞ ᱧᱟᱢᱚᱜᱼᱟ, ᱚᱱᱟ ᱫᱩᱲᱩᱵ ᱠᱟᱛᱮᱜ ᱫᱚ ᱚᱠᱟᱨᱮ ᱦᱤᱡᱩᱜᱼᱟ ᱟᱡᱛᱮ ᱫᱚ ᱵᱟᱝ ᱦᱤᱡᱩᱜᱼᱟ ᱥᱮ
ᱦᱳᱭ
ᱦᱳᱭ ᱤᱱᱟᱹ ᱜᱮ ᱟᱹᱵᱩᱣᱟᱜ ᱢᱟᱨᱟᱝ ᱠᱟᱹᱢᱤ ᱠᱟᱱ ᱛᱟᱵᱚᱱᱟ ᱞᱟᱦᱟᱛᱮ ᱛᱟᱯᱚᱨ ᱵᱟᱹᱠᱤ ᱠᱟᱹᱢᱤ ᱠᱚᱢᱟ ᱢᱮᱱᱟᱜ ᱟᱠᱟᱜ ᱜᱮ᱾
ᱟᱫᱚ
ᱦᱳᱭ ᱜᱚᱝᱠᱮ ᱛᱟᱦᱞᱮ ᱠᱩᱠᱞᱤ ᱫᱚ ᱱᱚᱣᱟ ᱜᱮᱧ ᱫᱚᱦᱚᱭᱟ ᱟᱵᱮᱱ ᱴᱷᱮᱜ ᱫᱚ ᱦᱮᱸ ᱱᱤᱛ ᱫᱷᱟᱹᱵᱤᱡ ᱛᱮ ᱟᱵᱮᱱᱟᱜ ᱫᱟᱲᱟᱱᱟᱜ ᱮᱠᱥᱯᱨᱤᱭᱮᱱᱥ ᱵᱚᱞᱛᱮ ᱚᱠᱟ ᱠᱚᱨᱮ ᱵᱮᱱ ᱫᱟᱬᱟ ᱣᱟᱠᱟᱜᱼᱟ? ᱪᱮᱜ ᱪᱮᱜ ᱡᱟᱜᱟ ᱠᱚᱵᱮᱱ ᱧᱮᱞ ᱠᱟᱜᱼᱟ? ᱟᱨ ᱚᱠᱟ ᱠᱚᱨᱮ ᱫᱟᱲᱟ ᱫᱟᱲᱟ ᱨᱮᱱᱟᱜ ᱤᱪᱷᱟᱹ ᱠᱚ ᱢᱮᱱᱟᱜ ᱛᱟᱵᱮᱱᱟ ᱵᱟᱹᱠᱤ ᱱᱤᱛ ᱫᱷᱟᱹᱵᱤᱡ ᱛᱮ ᱦᱚᱭ ᱚᱱᱟᱜᱮ ᱠᱟᱹᱴᱤᱡ ᱞᱟᱹᱭ ᱵᱮᱱ᱾
ᱱᱟᱯᱟᱭ ᱠᱩᱠᱞᱤ ᱟᱹᱰᱤ ᱱᱟᱯᱟᱭᱮᱢ ᱠᱩᱠᱞᱤ ᱠᱤᱫᱤᱧᱟ ᱟᱫᱚ ᱫᱟᱬᱟᱱ ᱛᱚ ᱱᱚᱝᱠᱟ ᱢᱤᱫᱴᱮᱱ ᱟᱸ ᱡᱤᱱᱤᱥ ᱠᱟᱱᱟ ᱫᱟᱬᱟ ᱫᱚ ᱟᱹ ᱟᱭᱢᱟ ᱞᱮᱠᱟ ᱵᱷᱟᱵ ᱛᱮᱜᱮ ᱫᱟᱬᱟ ᱜᱟᱱᱚᱜ ᱜᱮᱭᱟ ᱢᱮᱱᱫᱚ ᱟ ᱡᱟᱦᱟᱱᱟᱜ ᱢᱤᱫᱴᱮᱱ ᱩᱫᱽᱫᱮᱥᱥᱚ ᱢᱮᱱᱫᱚ ᱡᱟᱦᱟᱱᱟᱜ ᱢᱤᱫᱴᱮᱱ ᱟ ᱥᱟᱛᱟᱢ ᱤᱫᱤ ᱠᱟᱛᱮᱜ ᱫᱟᱬᱟᱱ ᱟᱸ ᱥᱮ ᱮᱢᱱᱤ ᱠᱷᱟᱹᱞᱤ ᱯᱷᱨᱤ ᱫᱟᱬᱟᱱ ᱚᱝᱠᱟ ᱦᱚᱸ ᱜᱟᱱᱚᱜ ᱜᱮᱭᱟ ᱟᱫᱚ ᱟᱸ ᱡᱟᱦᱟᱸ ᱟᱢ ᱟ ᱫᱟᱬᱟᱢ ᱞᱟᱹᱭ ᱠᱮᱜᱼᱟ ᱚᱱᱟ ᱫᱟᱬᱟ ᱫᱚ ᱦᱩᱭᱩᱜ ᱠᱟᱱᱟ ᱟᱢ ᱢᱤᱫ ᱞᱮᱠᱟᱛᱮ ᱞᱟᱹᱭ ᱜᱟᱱᱚᱜᱼᱟ ᱡᱩᱫᱤ ᱟᱢ ᱮᱢᱱᱤᱢ ᱫᱟᱲᱟᱭ ᱠᱷᱟᱱ ᱫᱚ ᱯᱚᱨᱤᱵᱮᱥ ᱧᱮᱞ ᱵᱟᱠᱷᱨᱟ ᱥᱮ ᱟᱭᱢᱟ ᱴᱚᱴ ᱴᱚᱴᱷᱟ ᱫᱟᱬᱟ ᱠᱟᱛᱮᱫ ᱚᱱᱟ ᱴᱚᱴᱷᱟ ᱨᱮᱱ ᱟ ᱦᱚᱲ ᱚᱠᱟ ᱞᱮᱠᱟ ᱚᱠᱟ ᱚᱠᱟ ᱨᱮᱠᱟ ᱠᱚ ᱨᱚᱲᱟ ᱦᱮᱸᱥᱮ ᱟ ᱚᱱᱟ ᱠᱚ ᱵᱟᱲᱟᱭ ᱧᱚᱢ ᱢᱤᱫᱴᱮᱱ ᱫᱟᱬᱟ ᱟᱞᱟᱫᱟ ᱢᱮᱱᱟᱜᱼᱟ᱾ ᱟᱨ ᱢᱤᱫᱴᱮᱱ ᱟᱢ ᱮᱢᱱᱤ ᱯᱷᱨᱤᱞᱢ ᱛᱟᱦᱮᱸᱱᱟ ᱟᱸ ᱡᱟᱦᱟᱸᱭᱟᱜ ᱫᱚ ᱯᱚᱨᱤᱵᱮᱥ ᱨᱮ ᱫᱟᱬᱟᱱᱟᱜ ᱡᱟᱦᱟᱱ ᱢᱤᱫᱴᱮᱱ ᱧᱩᱛᱩᱢᱟᱱ ᱴᱷᱟᱶ ᱨᱮᱢ ᱪᱟᱞᱟᱣᱱᱟ ᱚᱸᱰᱮᱱᱟᱜ ᱚᱱᱟ ᱡᱟᱦᱟᱸ ᱟᱹᱰᱤ ᱢᱟᱨᱟᱝ ᱧᱮᱞ ᱡᱚᱝ ᱛᱮ ᱱᱟᱯᱟᱭ ᱜᱮᱭᱟ ᱚᱝᱠᱟᱱ ᱥᱤᱱᱟᱨᱤ ᱠᱚ ᱛᱟᱦᱮᱱᱟ ᱚ ᱚᱱᱟ ᱢᱤᱫᱴᱮᱱ ᱵᱷᱮᱜᱟᱨ ᱧᱚᱜ ᱜᱮᱭᱟ ᱟᱫᱚ ᱟᱹᱵᱚ ᱫᱚ ᱟᱢ ᱚᱱᱮ ᱵᱩᱱ ᱞᱟᱹᱭ ᱠᱮᱫ ᱯᱟᱹᱦᱤᱞ ᱨᱮᱜᱮ ᱡᱮ ᱟᱵᱚ ᱫᱚ ᱠᱟᱹᱢᱤ ᱡᱚᱝ ᱦᱚᱲ ᱠᱟᱱᱟ ᱵᱚᱱ ᱟᱨ ᱵᱟᱵᱚᱱ ᱠᱟᱹᱢᱤ ᱞᱮᱠᱷᱟᱱ ᱮ ᱵᱟᱝ ᱪᱟᱞᱟᱜ ᱛᱟᱵᱳᱱᱟ ᱫᱤᱱ ᱠᱚ ᱦᱮᱸᱥᱮ ᱵᱟᱵᱚᱱ ᱟᱫᱚ ᱚᱱᱟ ᱡᱮ ᱚᱸᱼᱚᱸᱭ ᱡᱮ ᱢᱤᱫ ᱢᱤᱫ ᱜᱷᱤᱭᱟᱹᱢᱤ ᱡᱤᱵᱚᱱ ᱠᱟᱹᱢᱤ ᱤᱫᱤᱭᱮᱫ ᱫᱚ ᱚᱱᱟ ᱢᱤᱫ ᱜᱷᱤᱭᱟᱹᱢᱤ ᱠᱷᱟᱴᱟᱣ ᱞᱟᱹᱜᱤᱫ ᱞᱟᱹᱜᱤᱫ ᱫᱚ ᱚᱱᱟ ᱫᱚ ᱫᱟᱲᱟ ᱫᱚ ᱟᱹᱰᱤ ᱱᱟᱯᱟᱭᱟ ᱢᱚᱱᱮ ᱠᱚᱦᱚᱸ ᱯᱷᱟᱹᱨᱭᱟᱹᱲ ᱛᱟᱦᱮᱱᱟ᱾ ᱟᱨ ᱦᱚᱲᱢᱚ ᱦᱚᱸ ᱵᱮᱥ ᱱᱟᱯᱟᱭ ᱛᱟᱦᱮᱱᱟ ᱡᱩᱫᱤ ᱵᱚᱱ ᱫᱟᱬᱟᱭᱟ᱾ ᱟᱨᱦᱚᱸ ᱱᱟᱶᱟ ᱮᱴᱟᱜᱼᱮᱴᱟᱜ ᱦᱚᱲ ᱥᱟᱞᱟᱜ ᱵᱚᱱ ᱨᱚᱯᱚᱲᱟ ᱩᱱᱠᱩ ᱠᱚᱵᱚᱱ ᱟ ᱟᱸ ᱠᱩᱞᱤ ᱠᱚᱣᱟ ᱡᱮ ᱟᱯᱮ ᱥᱮᱫ ᱫᱚ ᱚᱠᱟ ᱞᱮᱠᱟ ᱟᱞᱮ ᱥᱮᱫ ᱫᱚ ᱟ ᱱᱚᱝᱠᱟ ᱞᱮᱠᱟ ᱚᱱᱟ ᱡᱮ ᱵᱟᱱᱟᱦᱚᱲᱟᱜ ᱵᱟᱱᱟᱦᱚᱲᱟᱜ ᱢᱤᱫᱴᱮᱱ ᱨᱚᱯᱚᱲ ᱦᱩᱭᱩᱜ ᱠᱟᱱᱟ ᱥᱮ ᱚᱱᱟᱛᱮ ᱢᱚᱱᱮ ᱟᱵᱚᱣᱟᱜ ᱡᱟᱦᱟᱸ ᱦᱚᱲᱢᱚ ᱨᱮᱱᱟᱜ ᱢᱚᱱᱮ ᱛᱟᱦᱮᱱᱟ ᱟᱡᱤ ᱚᱸ ᱚᱱᱟᱛᱮ ᱱᱟᱯᱟᱭ ᱛᱟᱦᱮᱱ ᱛᱟᱹᱵᱩᱱᱟ ᱟᱨ ᱚᱱᱟ ᱥᱟᱶᱛᱮ ᱦᱚᱲᱢᱚ ᱦᱚᱸ ᱱᱟᱯᱟᱭ ᱛᱟᱦᱮᱱᱟ᱾
ᱦᱳᱭ ᱦᱳᱭ ᱮᱠᱟᱞ ᱮᱠᱟᱞ
ᱟᱨ ᱫᱟᱬᱟ ᱠᱚᱫᱚ ᱚᱱᱠᱟ ᱢᱟ ᱵᱟᱝ ᱪᱟᱞᱟᱣ ᱦᱩᱭ ᱠᱟᱱᱟ ᱪᱟᱞᱟᱣ ᱦᱩᱭ ᱞᱮᱱᱟ ᱫᱟᱬᱟᱱ ᱵᱚᱞᱛᱮ ᱢᱤᱫᱴᱮᱱ ᱨᱤᱪᱷᱟᱨᱡᱽ ᱯᱮᱯᱟᱨ ᱞᱮᱠᱟ ᱛᱟᱦᱮᱸ ᱠᱟᱱ ᱛᱟᱞᱮᱭᱟ ᱡᱷᱟᱲᱠᱷᱚᱸᱰ ᱪᱟᱞᱟᱣ ᱦᱩᱭ ᱞᱮᱱᱟ ᱚᱸᱰᱮ ᱡᱟᱦᱟᱸ ᱥᱤᱫᱷᱩ ᱠᱟᱹᱱᱩᱣᱟᱜ ᱡᱟᱦᱟᱸ ᱡᱟᱱᱟᱢ ᱵᱷᱤᱴᱟᱹ ᱚᱸᱰᱮ ᱜᱮ ᱥᱮᱱ ᱦᱩᱭ ᱞᱮᱱ ᱛᱟᱦᱮᱸᱜ ᱫᱟᱬᱟ ᱠᱚᱫᱚ
ᱟᱪᱪᱷᱟ ᱟᱪᱪᱷᱟ ᱵᱤᱨ ᱦᱳᱭ ᱞᱮᱵᱮᱱ
ᱟᱫᱚ ᱚᱸᱰᱮᱜᱮ ᱪᱟᱞᱟᱣ ᱦᱩᱭ ᱞᱮᱱ ᱛᱟᱦᱮᱸᱫ ᱟᱨ ᱚᱱᱟ ᱠᱚᱨᱮ ᱚᱱᱮ ᱚᱠᱟ ᱠᱚᱨᱮ ᱟ ᱡᱚᱠᱷᱚᱱ ᱦᱩᱞ ᱠᱤᱱ ᱠᱚᱨᱟᱣ ᱞᱮᱫᱟ ᱡᱚᱠᱷᱚᱱ ᱚᱠᱟᱨᱮ ᱚᱱᱟ ᱵᱟᱲᱮ ᱵᱩᱴᱟᱹ ᱨᱮᱥᱮ ᱚᱠᱟ ᱵᱩᱴᱟᱹ ᱛᱟᱦᱮᱸᱠᱟᱱ ᱚᱱᱟ ᱠᱚ ᱧᱮᱞ ᱵᱟᱲᱟ ᱦᱩᱭ ᱠᱟᱱᱟ ᱟᱨ ᱟᱠᱚᱣᱟᱜ ᱡᱟᱸᱦᱟᱭ ᱯᱷᱮᱢᱮᱞᱤ ᱜᱷᱟᱨᱚᱸᱡᱽ ᱢᱮᱱᱟᱜ ᱫᱚ ᱩᱱᱠᱩ ᱥᱟᱶ ᱦᱚᱸ ᱨᱚᱯᱚᱲ ᱵᱟᱲᱟ ᱦᱩᱭ ᱟᱠᱟᱱᱟ᱾ ᱟ ᱚᱱᱟ ᱵᱮᱜᱚᱨ ᱦᱚᱸ ᱟᱭᱢᱟ ᱡᱟᱭᱜᱟ ᱫᱟᱬᱟ ᱫᱚ ᱪᱟᱞᱟᱣ ᱡᱮᱢᱚᱱ ᱱᱚᱛᱮ
ᱴᱩᱰᱟᱹᱜ
ᱮᱸᱫ ᱥᱟᱹᱫᱷᱩ ᱨᱟᱢᱪᱟᱸᱫᱽ ᱢᱩᱨᱢᱩ ᱜᱚᱝᱠᱮ ᱡᱟᱦᱟᱸᱭ ᱢᱮᱱᱟᱭᱟ
ᱚᱱᱛᱮ ᱦᱚᱸ ᱪᱟᱞᱟᱣ ᱠᱚᱨᱮᱱᱟᱜ ᱤᱪᱪᱷᱟ ᱫᱚ ᱢᱮᱱᱟᱜᱼᱟ ᱟᱫᱚ ᱱᱮᱛᱟᱨ ᱫᱚ ᱠᱟᱹᱢᱤ ᱡᱚᱝ ᱦᱚᱲ ᱛᱚ ᱟᱨ ᱚᱞᱚᱜ ᱡᱤᱭᱚᱱ ᱱᱤᱛᱚᱜ ᱫᱚ ᱚᱞᱚᱜ ᱯᱟᱲᱦᱟᱣ ᱨᱮᱱᱟᱜ ᱟᱫᱚ ᱩᱱᱟᱹᱜ ᱫᱚ ᱚᱠᱛᱚ ᱫᱚ ᱵᱟᱭ ᱧᱟᱢᱚᱜ ᱠᱟᱱᱟ ᱟᱨᱠᱤ
ᱦᱳᱭ ᱦᱳᱭ ᱪᱟᱞ ᱪᱟᱞ
ᱚᱠᱛᱚ ᱫᱚ ᱟᱹᱰᱤ ᱤᱱᱯᱚᱴᱮᱱ ᱠᱟᱱᱟ ᱚᱠᱛᱚ ᱵᱟᱠᱷᱟᱱ ᱫᱚ ᱵᱟᱵᱚᱱ ᱞᱟᱦᱟ ᱫᱟᱲᱮᱭᱟᱜᱼᱟ ᱥᱮ
ᱦᱳᱭ ᱦᱳᱭ ᱚᱠᱛᱚ ᱛᱚ ᱟᱹᱰᱤ ᱜᱚᱱᱚᱝ ᱟᱱ ᱠᱟᱱ ᱜᱮᱭᱟ ᱡᱤᱱᱤᱥ ᱠᱟᱱ ᱜᱮᱭᱟ
ᱟᱫᱚ ᱜᱚᱝᱠᱮ ᱟᱹᱞᱤᱧᱟᱜ ᱢᱟᱛᱚᱞᱤᱧ ᱞᱟᱹᱭ ᱠᱮᱫᱟ ᱚᱱᱠᱟ ᱡᱮ ᱱᱚᱣᱟ ᱠᱚᱞᱤᱧ ᱫᱟᱬᱟ ᱟᱠᱟᱫᱟ ᱟᱫᱚ ᱟᱵᱤᱱ ᱫᱚ ᱚᱠᱟ ᱠᱚᱨᱮ ᱵᱮᱱ ᱫᱟᱬᱟ ᱟᱠᱟᱫᱟ ᱥᱮ ᱫᱟᱬᱟ ᱚᱠᱟᱞᱮᱠᱟ ᱵᱤᱱ ᱠᱩᱥᱤᱭᱟᱜ ᱜᱮᱭᱟ
ᱦᱳᱭ ᱦᱳᱭ ᱫᱟᱬᱟ ᱫᱚ ᱟᱹᱞᱤᱧ ᱦᱚᱸ ᱫᱚᱢᱮ ᱜᱮᱞᱤᱧ ᱠᱩᱥᱤᱭᱟᱜᱼᱟ ᱫᱟᱬᱟ ᱞᱟᱹᱜᱤᱫ ᱛᱮ ᱟᱵᱚ ᱫᱚ ᱵᱤᱥᱮᱥ ᱠᱟᱭᱛᱮ ᱢᱚᱱᱮᱨᱮ ᱫᱟᱲᱮ ᱛᱟᱦᱮᱸ ᱞᱟᱹᱠᱛᱤ ᱠᱟᱱᱟ ᱵᱟᱠᱷᱟᱡ ᱫᱚ ᱟᱵᱚ ᱫᱚ ᱦᱟᱱᱟ ᱱᱤᱭᱟᱹ ᱠᱟᱹᱢᱤ ᱠᱚᱢᱟ ᱢᱮᱱᱟᱜ ᱜᱮ ᱠᱟᱹᱢᱤ ᱢᱟᱱᱮ ᱠᱟᱹᱢᱤ ᱢᱮᱱᱟᱜ ᱟᱠᱟᱫ ᱛᱟᱹᱞᱤᱧᱟ ᱵᱟᱹᱞᱤᱧ ᱪᱟᱞᱟᱜᱼᱟ ᱚᱱᱠᱟ ᱠᱟᱛᱮᱜ ᱠᱟᱹᱢᱤ ᱵᱟᱹᱜᱤ ᱠᱟᱛᱮᱫ ᱠᱤᱢᱵᱟ ᱟᱵᱚ ᱚᱠᱛᱚ ᱧᱟᱢ ᱠᱟᱛᱮ ᱫᱟᱬᱟ ᱵᱚᱱ ᱪᱟᱞᱟᱜᱼᱟ ᱦᱳᱭᱥᱮ ᱟᱹᱞᱤᱧ ᱫᱚ ᱵᱤᱥᱮᱥ ᱠᱟᱭᱛᱮ ᱫᱟᱲᱟᱜ ᱫᱚ ᱟᱹᱞᱤᱧ ᱫᱚ ᱱᱚᱜᱼ ᱱᱚᱝᱠᱟᱱᱟᱜ ᱡᱟᱜᱟ ᱠᱚᱞᱤᱧ ᱫᱟᱬᱟ ᱟᱠᱟᱫᱼᱟ ᱡᱟᱦᱟᱸ ᱠᱚᱫᱚ ᱞᱟᱦᱟ ᱛᱮᱱᱟᱜ ᱱᱟᱜᱟᱢ ᱨᱮ ᱯᱟᱲᱦᱟᱣ ᱠᱟᱜᱼᱟ ᱵᱚᱱ ᱥᱮᱵᱚᱱ ᱟᱸᱡᱚᱢ ᱟᱠᱟᱜᱼᱟ ᱦᱟᱯᱲᱟᱢ ᱠᱚᱴᱷᱮᱱ ᱦᱚᱸ ᱚᱱᱠᱟᱱᱟᱜ ᱡᱟᱭᱜᱟ ᱠᱚᱜᱮᱞᱤᱧ ᱫᱟᱬᱟ ᱟᱠᱟᱜᱼᱟ ᱡᱮᱞᱮᱠᱟ ᱱᱚᱜᱼᱚᱭ ᱞᱤᱧ ᱫᱟᱬᱟ ᱞᱤᱧ ᱥᱮᱱ ᱞᱮᱱᱟ ᱠᱤᱪᱷᱩ ᱫᱤᱱ ᱢᱟᱲᱟᱝ ᱨᱮᱜᱮ ᱱᱚᱣᱟ ᱢᱩᱨᱥᱤᱫᱟᱵᱟᱫᱽ ᱡᱮᱞᱟ ᱨᱮᱭᱟᱜ ᱦᱟᱡᱟᱨ ᱫᱩᱣᱟᱨᱤ ᱵᱮᱱ ᱟᱸᱡᱚᱢ ᱟᱠᱟᱫ ᱜᱮᱭᱟ ᱥᱮ
ᱦᱳᱭ ᱦᱳᱭ ᱟᱸᱡᱚᱢ ᱵᱟᱲᱟ ᱦᱩᱭᱩᱭᱟ ᱟᱠᱟᱱᱟ
ᱦᱳᱭ ᱚᱸᱰᱮ ᱫᱚ ᱟᱸᱡᱚᱢ ᱟᱠᱟᱫ ᱛᱟᱦᱮᱸᱱᱹᱧ ᱞᱟᱦᱟᱛᱮ ᱵᱟᱝᱢᱟ ᱚᱸᱰᱮ ᱫᱚ ᱟᱹᱰᱤ ᱜᱟᱱ ᱫᱩᱣᱟᱹᱨ ᱢᱮᱱᱟᱜ ᱠᱟᱜᱼᱟ ᱟᱹᱰᱤ ᱨᱚᱠᱚᱢ ᱧᱮᱞᱟᱱ ᱡᱤᱱᱤᱥ ᱠᱚ ᱢᱮᱱᱟᱜ ᱟᱠᱟᱜᱼᱟ ᱫᱤᱭᱮ ᱯᱚᱨᱮ ᱟᱹᱞᱤᱧ ᱥᱮᱱ ᱠᱟᱛᱮᱫ ᱚᱸᱰᱮ ᱧᱮᱞ ᱛᱚᱨᱟ ᱜᱮᱞᱤᱧ ᱦᱟᱦᱟᱲᱟᱜ ᱩᱛᱟᱹᱨᱱᱟ ᱵᱟᱝᱢᱟ ᱥᱟᱹᱨᱤᱜᱮ ᱚᱱᱟ ᱦᱟᱡᱟᱨ ᱫᱩᱣᱟᱹᱨ ᱫᱚ ᱦᱟᱡᱟᱨ ᱴᱤ ᱫᱩᱣᱟᱹᱨ ᱜᱮ ᱢᱮᱱᱟᱜ ᱟᱠᱟᱜᱼᱟ ᱞᱮᱠᱷᱟ ᱞᱮᱠᱷᱟ ᱛᱮᱞᱤᱧ ᱞᱮᱠᱷᱟ ᱯᱩᱨᱟᱹᱣ ᱠᱮᱫᱮᱜᱼᱟ ᱥᱟᱶᱛᱮ ᱚᱸᱰᱮ ᱦᱟᱡᱟᱨ ᱫᱩᱣᱟᱨᱤ ᱨᱮ ᱢᱤᱫᱴᱟᱝ ᱟᱹᱨᱥᱤ ᱢᱮᱱᱟᱜᱼᱟ ᱚᱱᱟ ᱟᱹᱨᱥᱤ ᱨᱮᱢ ᱧᱮᱞ ᱞᱮᱱᱠᱷᱟᱱ ᱫᱚ ᱟᱢᱫᱚ ᱩᱞᱴᱟᱹᱢ ᱧᱮᱞᱚᱜᱼᱟ ᱩᱞᱴᱟᱹ ᱡᱩᱫᱟᱹᱜ ᱜᱮᱢ ᱧᱮᱞᱚᱜᱼᱟ ᱚᱱᱟ ᱟᱹᱨᱥᱤ ᱨᱮ ᱫᱚ ᱚᱱᱟ ᱧᱮᱞ ᱠᱟᱛᱮᱫ ᱟᱹᱰᱤ ᱦᱟᱦᱟᱲᱟᱜ ᱜᱮᱵᱮᱱ ᱵᱩᱡᱷᱟᱹᱣᱼᱟ ᱥᱟᱶᱛᱮ ᱫᱟᱬᱟ ᱫᱚ ᱢᱟᱱᱮ ᱮᱠᱞᱟ ᱫᱟᱬᱟ ᱨᱮᱫᱚ ᱟᱹᱰᱤ ᱫᱟᱬᱟ ᱛᱮᱵᱮᱱ ᱞᱟᱸᱜᱟ ᱮᱠᱞᱟ ᱡᱩᱫᱤ ᱫᱟᱬᱟ ᱵᱮᱱ ᱪᱟᱞᱟᱜ ᱠᱷᱟᱱ ᱫᱚ ᱡᱩᱫᱤ ᱚᱱᱠᱟ ᱜᱟᱛᱮ ᱟᱛᱮᱜ ᱫᱚᱞ ᱵᱚᱞ ᱟᱛᱮᱫ ᱵᱮᱱ ᱪᱟᱞᱟᱜᱼᱟ ᱡᱟᱦᱟᱸ ᱛᱤᱱ ᱥᱟᱹᱦᱤᱡ ᱜᱮ ᱫᱟᱬᱟ ᱵᱮᱱ ᱪᱟᱞᱟᱜ ᱨᱮᱦᱚᱸ ᱞᱟᱸᱜᱟ ᱛᱷᱟᱠᱟ ᱫᱚ ᱮᱠᱟᱞ ᱵᱟᱵᱮᱱ ᱟᱹᱭᱠᱟᱹᱣᱼᱟ ᱥᱚᱵᱽ ᱥᱩᱢᱟᱹᱭ ᱞᱟᱸᱫᱟ ᱞᱟᱸᱫᱟ ᱛᱮᱵᱮᱱ ᱛᱟᱦᱮᱱᱟ ᱩᱱᱠᱩ ᱵᱮᱱ ᱧᱮᱞ ᱠᱚᱣᱟ ᱦᱳᱭᱥᱮ ᱟᱨ ᱠᱟᱹᱢᱤ ᱡᱩᱫᱤ ᱵᱮᱱ ᱠᱟᱹᱢᱤᱭᱟ ᱛᱟᱦᱚᱞᱮ ᱠᱟᱹᱢᱤ ᱠᱷᱟᱡ ᱫᱚᱵᱮᱱ ᱞᱟᱸᱜᱟ ᱪᱟᱵᱟᱜ ᱜᱮ
ᱦᱳᱭ
ᱦᱳᱭ ᱥᱮ ᱜᱟᱛᱮ ᱜᱟᱛᱮ ᱵᱤᱱ ᱫᱟᱲᱬᱟᱱ ᱠᱷᱟᱱ ᱢᱟ ᱛᱤᱱᱟᱹᱜ ᱨᱟᱹᱥᱠᱟᱹ ᱛᱮ ᱵᱤᱱ ᱫᱟᱬᱟᱱᱟ ᱾ ᱳᱭ ᱞᱟᱸᱜᱟ ᱛᱷᱟᱠᱟᱣ ᱜᱮ ᱵᱟᱵᱮᱱ ᱵᱩᱡᱷᱟᱹᱣ ᱫᱟᱲᱮᱭᱟᱜᱼᱟ ᱴᱷᱤᱠ ᱜᱮᱭᱟ ᱾ ᱚᱱᱠᱟᱜ ᱜᱮ ᱟᱹᱞᱤᱧ ᱦᱚᱸ ᱜᱟᱛᱮ ᱟᱛᱮᱫ ᱜᱮᱞᱤᱧ ᱥᱮᱱ ᱞᱮᱱᱟ ᱟᱹᱰᱤ ᱨᱟᱹᱥᱠᱟᱹ ᱟᱛᱮ ᱚᱱᱟ ᱡᱟᱦᱟᱸ ᱫᱟᱬᱟ ᱡᱟᱭᱜᱟ ᱞᱤᱧ ᱧᱮᱞ ᱠᱮᱜᱼᱟ ᱟᱹᱰᱤ ᱨᱟᱹᱥᱠᱟᱹ ᱞᱤᱧ ᱟᱹᱭᱠᱟᱹᱣ ᱠᱟᱜᱼᱟ, ᱥᱟᱶᱛᱮ ᱟᱨ ᱱᱚᱛᱮ ᱥᱮᱱ ᱦᱩᱭᱱᱟ ᱡᱟᱦᱟᱸ ᱞᱩᱜᱩᱵᱩᱨᱩ ᱠᱚ ᱢᱮᱛᱟᱜ ᱠᱟᱱᱟ ᱾ ᱞᱩᱜᱩᱵᱩᱨᱩ ᱜᱷᱟᱱᱴᱟ ᱵᱟᱲᱮ ᱚᱸᱰᱮ ᱞᱤᱧ ᱥᱮᱱ ᱞᱮᱱᱟ ᱜᱷᱟᱱᱴᱟ ᱵᱟᱲᱮ ᱫᱚ ᱞᱟᱛᱟᱨ ᱨᱮ ᱢᱮᱱᱟᱜ ᱟᱠᱟᱜ -ᱟ ᱾ ᱦᱳᱭ ᱥᱮ ᱫᱤᱭᱮᱯᱚᱨ ᱟᱨ ᱪᱮᱛᱟᱱ ᱨᱮᱫᱚ ᱞᱩᱜᱩ ᱵᱟᱯᱟ ᱞᱩᱜᱩᱵᱟ ᱠᱤᱱ ᱛᱟᱦᱮᱸᱱᱟ ᱾ ᱟᱨ ᱚᱱᱟ ᱥᱟᱶᱛᱮ ᱚᱱᱟ ᱞᱩᱜᱩᱵᱩᱨᱩ ᱨᱮ ᱫᱟᱜ ᱡᱷᱟᱨᱱᱟ ᱢᱮᱱᱟᱜ ᱠᱟᱜ-ᱟ ᱾ ᱥᱚᱵᱽ ᱥᱩᱢᱚᱭ ᱜᱮ ᱡᱷᱟᱨᱟᱜᱼᱟ ᱡᱷᱟᱨᱱᱟᱜᱼᱟ ᱚᱸᱰᱮ ᱫᱚ ᱾ ᱚᱱᱟ ᱠᱚ ᱧᱮᱞ‌ ᱠᱟᱛᱮᱫ ᱟᱵᱮᱱ ᱮᱠᱫᱚᱢ ᱵᱮᱱ ᱦᱟᱦᱟᱲᱟ ᱩᱛᱟᱹᱨᱚᱜ-ᱟ ᱟᱹᱞᱤᱧ ᱡᱚᱠᱷᱚᱱ ᱞᱤᱧ ᱪᱟᱞᱟᱜ ᱠᱟᱱᱟ ᱜᱟᱛᱮ ᱟᱛᱮᱜ ᱾ ᱯᱳᱭᱞᱳ ᱫᱤᱱ ᱢᱟᱱᱮ ᱯᱳᱭᱞᱳ ᱢᱤᱫ ᱫᱷᱟᱣ ᱞᱤᱧ ᱥᱮᱱ ᱞᱮᱱᱟ ᱛᱚᱠᱷᱚᱱ ᱫᱚ ᱟᱹᱞᱤᱧ ᱮᱠᱞᱟ ᱜᱮ ᱞᱤᱧ ᱥᱮᱱ ᱞᱮᱱᱟ ᱚᱱᱟ ᱯᱩᱡᱟᱹ ᱥᱚᱢᱚᱭ ᱡᱚᱠᱷᱚᱱ ᱥᱮᱱ ᱠᱟᱛᱮᱫ ᱟᱹᱞᱤᱧ ᱫᱚ ᱢᱟᱱᱮ ᱮᱠᱞᱟ ᱜᱮᱞᱤᱧ ᱥᱮᱱ ᱞᱮᱱᱟ ᱢᱟᱱᱮ ᱦᱚᱲ ᱫᱤᱥᱟᱹ ᱫᱤᱥᱟᱹᱛᱮ ᱥᱮ ᱠᱩᱞᱤ ᱠᱩᱞᱤ ᱛᱮ ᱛᱚᱠᱷᱚᱱ ᱫᱚ ᱚᱱᱟ ᱡᱟᱦᱟᱸᱭ ᱠᱚᱥᱮᱫ ᱞᱤᱧ ᱪᱟᱞᱟᱜ ᱠᱟᱱ ᱛᱟᱦᱮᱸᱱᱟ ᱩᱱᱠᱩ ᱠᱚ ᱦᱚᱸ ᱫᱤᱥᱚᱢ ᱫᱤᱥᱚᱢ ᱨᱮᱱ ᱟᱵᱚᱨᱮᱱ ᱦᱚᱲ ᱜᱮᱠᱚ ᱧᱟᱢᱮᱫ ᱠᱚ ᱛᱟᱸᱦᱮᱱᱟ ᱾ ᱛᱚᱠᱷᱚᱱ ᱩᱱᱠᱩ ᱥᱟᱶ ᱢᱮᱥᱟ ᱠᱟᱛᱮ ᱵᱮᱥ ᱨᱚᱯᱚᱲ ᱠᱟᱛᱮᱫ ᱱᱚᱝᱠᱟ ᱨᱟᱹᱥᱠᱟᱹᱞᱤᱧ ᱵᱩᱡᱮᱫ ᱛᱟᱦᱮᱸᱱᱟ ᱵᱟᱝᱢᱟ ᱩᱱᱠᱩ ᱫᱚ ᱟᱠᱩᱨᱮᱱ ᱜᱤᱫᱽᱨᱟᱹ ᱠᱟᱱ ᱞᱮᱠᱟ ᱪᱮᱫᱟᱜ ᱥᱮ ᱩᱱᱠᱩᱨᱤᱱ ᱜᱟᱛᱮ ᱠᱟᱱ ᱞᱮᱠᱟ ᱩᱱᱠᱩᱨᱤᱱ ᱟᱯᱚᱱ ᱦᱚᱲ ᱞᱮᱠᱟᱞᱤᱧ ᱠᱚ ᱨᱚᱯᱚᱲ ᱞᱤᱧ ᱠᱟᱱ ᱛᱟᱦᱮᱸᱱᱟ ᱢᱟᱱᱮ ᱵᱷᱮᱜᱟᱨ ᱫᱚ ᱵᱟᱠᱚ ᱧᱮᱞᱮᱫ ᱞᱤᱧ ᱛᱟᱦᱮᱸᱱᱟ ᱢᱤᱫ ᱢᱮᱫ ᱛᱮᱜᱮ ᱠᱚ ᱧᱮᱞᱮᱫ ᱛᱟᱦᱮᱸᱱᱟ ᱵᱷᱟᱜᱤ ᱢᱮᱫ ᱛᱮ ᱦᱚᱭ ᱥᱮ ᱟᱨ ᱢᱟᱱᱮ ᱮᱠᱞᱟ ᱜᱮ ᱵᱟᱹᱞᱤᱧ ᱵᱩᱡᱷᱟᱹᱣ ᱞᱮᱫᱼᱟ ᱡᱮ ᱮᱠᱞᱟ ᱞᱤᱧ ᱪᱟᱞᱟᱜ ᱠᱟᱱᱟ ᱟᱹᱞᱤᱧ ᱚᱸᱰᱮ ᱦᱚᱸ ᱨᱚᱯᱚᱲ ᱠᱟᱛᱮᱜ ᱟᱹᱰᱤ ᱞᱮᱠᱟᱱ ᱦᱚᱲ ᱠᱚᱧ ᱧᱮᱞᱮᱫ ᱠᱚᱣᱟ ᱟᱹᱰᱤ ᱥᱟᱺᱜᱤᱧ ᱥᱟᱺᱜᱤᱧ ᱦᱚᱲ ᱠᱚ ᱠᱚ ᱦᱮᱡ ᱞᱮᱱᱟ ᱦᱮᱸ ᱾ ᱦᱳᱭ ᱟᱨ ᱱᱚᱛᱮ ᱠᱚ ᱞᱟᱹᱭ ᱮᱫᱟ ᱥᱟᱺᱜᱤᱧ ᱥᱟᱺᱜᱤᱧ ᱵᱚᱞᱛᱮ ᱦᱟᱱᱟ ᱱᱮᱯᱟᱞ ᱠᱷᱚᱡ ᱠᱚ ᱦᱮᱡ ᱞᱮᱱᱟ ᱵᱟᱝᱢᱟ ᱵᱟᱝᱞᱟᱫᱮᱥ ᱠᱷᱚᱡ ᱠᱚ ᱦᱮᱡ ᱞᱮᱱᱟ ᱚᱱᱮ ᱾ ᱮᱴᱟᱜ ᱫᱤᱥᱚᱢ ᱠᱷᱚᱡ ᱜᱮ ᱚᱱᱟ ᱞᱩᱜᱩᱵᱩᱨᱩ ᱯᱩᱡᱟᱹ ᱮᱢᱚᱜ ᱠᱚ ᱦᱤᱡᱩᱜ ᱛᱟᱦᱮᱸᱱᱟ ᱩᱱᱠᱩᱣᱟᱜ ᱯᱩᱡᱟ. ᱮᱢ ᱫᱚ ᱵᱤᱥᱮᱥ ᱠᱟᱭᱟᱛᱮ ᱚᱸᱰᱮ ᱫᱚ ᱟᱹᱰᱤ ᱠᱚ ᱵᱤᱥᱟ. ᱥᱟᱜ ᱛᱟᱦᱮᱸᱱᱟ ᱟᱹᱰᱤ ᱯᱟᱹᱛᱭᱟᱹᱣ ᱢᱮᱱᱟᱜ ᱛᱟᱠᱚᱣᱟ ᱚᱸᱰᱮ ᱾ ᱞᱩᱜᱩ ᱵᱟ ᱞᱩᱜᱩ ᱵᱟᱵᱟ ᱪᱮᱛᱟᱱ ᱨᱮ ᱵᱚᱸᱜᱟ ᱵᱩᱨᱩ ᱟᱹᱰᱤᱠᱚ ᱮᱢᱮᱫ ᱛᱟᱦᱮᱸᱱᱟ ᱢᱟᱱᱮ ᱾ ᱚᱸᱰᱮ ᱚᱸᱰᱮᱱ ᱠᱚ ᱦᱚᱲ ᱠᱚᱵᱤᱱ ᱧᱮᱞ ᱞᱮ ᱠᱚ ᱠᱷᱟᱱ ᱢᱟ ᱟᱹᱰᱤ ᱦᱟᱦᱟᱲᱟ ᱜᱮ ᱡᱟᱦᱟᱸᱭ ᱦᱚᱲ ᱱᱚᱝᱠᱟ ᱨᱚᱲ ᱵᱟᱭ ᱫᱟᱲᱮᱭᱟᱜᱼᱟ ᱾ ᱥᱮ ᱢᱮᱸᱫ ᱛᱮ ᱵᱟᱭ ᱧᱮᱞ ᱧᱟᱢᱟ ᱩᱱᱤ ᱦᱚᱸ ᱚᱸᱰᱮ ᱫᱟᱬᱟᱱᱮ ᱦᱮᱡ ᱞᱮᱱᱟ ᱾ ᱫᱟᱲᱟᱱ ᱥᱩᱢᱩᱝ ᱫᱚ ᱵᱟᱭ ᱦᱮᱡ ᱞᱮᱱᱟ ᱩᱱᱤ ᱫᱚ ᱯᱩᱡᱟᱹ ᱮᱢᱚᱜ ᱥᱮ ᱦᱚᱲ ᱥᱟᱶᱛᱮ ᱨᱚᱲ ᱞᱟᱸᱫᱟ ᱞᱟᱹᱜᱤᱫ ᱛᱮ ᱚᱸᱰᱮᱭ ᱥᱮᱴᱮᱨ ᱠᱟᱱ ᱛᱟᱸᱦᱮᱱᱟ ᱾
ᱟᱪᱪᱷᱟ ᱟᱪᱪᱷᱟ ᱚᱸᱰᱮ ᱫᱚ ᱚᱸᱰᱮ ᱫᱚ ᱡᱚᱱᱚ ᱥᱚᱝᱠᱷᱟ ᱫᱚ ᱚᱠᱟ ᱞᱮᱠᱟ ᱟᱹᱰᱤ ᱰᱷᱮᱨ ᱠᱚ ᱪᱟᱞᱟᱜ ᱜᱮᱭᱟ?
ᱦᱳᱭ ᱟᱹᱰᱤ ᱰᱷᱮᱨ ᱠᱚ ᱪᱟᱞᱟᱜᱼᱟ ᱟᱹᱰᱤ ᱰᱷᱮᱨ ᱢᱟᱱᱮ ᱾ ᱛᱟᱲᱟᱢ ᱨᱮᱱᱟᱜ ᱡᱟᱭᱜᱟ ᱜᱮ ᱨᱟᱥᱛᱟ ᱜᱮ ᱵᱟᱹᱧ ᱧᱟᱢᱟ ᱰᱟᱦᱟᱨ ᱜᱮ ᱵᱟᱹᱧ ᱧᱟᱢᱟ ᱡᱟᱸᱜᱟ ᱫᱚᱦᱚ ᱨᱮᱱᱟᱜ ᱞᱮᱵᱮᱫ ᱨᱮᱭᱟᱜ ᱴᱷᱟᱶ ᱜᱮ ᱵᱟ. ᱵᱤᱱ ᱧᱟᱢᱟ ᱚᱠᱟ ᱨᱮᱵᱤᱱ ᱫᱚᱦᱚᱭᱟ ᱡᱟᱸᱜᱟ ᱚᱱᱟ ᱜᱮᱵᱤᱱ ᱪᱤᱱᱛᱟᱹ ᱵᱷᱟᱵᱤᱛᱚᱜᱼᱟ ᱾
ᱟᱫᱚ ᱟᱸᱡᱚᱢ ᱵᱟᱲᱟ ᱦᱩᱭ ᱟᱠᱟᱱᱟ ᱡᱮ ᱚᱸᱰᱮ ᱞᱩᱜᱩᱵᱩᱨᱩ ᱨᱮᱫᱚ ᱡᱮᱞᱮᱠᱟ ᱵᱩᱨᱩ ᱨᱮ ᱫᱮᱡ ᱦᱩᱭᱩᱜᱼᱟ ᱥᱮᱪᱮᱫ, ᱚᱱᱟ ᱫᱚ ᱚᱠᱟ ᱞᱮᱠᱟ ᱢᱟᱱᱮ ᱚᱸᱰᱮ ᱡᱚᱠᱷᱚᱱ ᱵᱤᱱ ᱪᱟᱞᱟᱣ ᱮᱱ? ᱚᱱᱟ ᱫᱚ ᱪᱮᱫ ᱡᱟᱦᱟᱸᱱᱟᱜ ᱵᱮᱵᱚᱥᱛᱟ ᱢᱮᱱᱟᱜᱼᱟ ᱥᱮ ᱛᱟᱲᱟᱢ ᱛᱮᱜᱮ ᱪᱟᱞᱟᱣ ᱫᱮᱡ ᱦᱩᱭᱩᱜᱼᱟ?
ᱦᱳᱭ ᱜᱟᱹᱰᱤ ᱛᱮ ᱜᱟᱹᱰᱤ ᱛᱮ ᱪᱟᱞᱟᱣ ᱦᱩᱭᱩᱜᱼᱟ ᱯᱩᱭᱞᱩ ᱛᱮ ᱟᱹᱵᱤᱱ ᱵᱩᱨᱩ ᱨᱮ ᱫᱮᱡᱚᱜ ᱞᱟᱜᱟᱣ ᱟᱵᱤᱱᱟ ᱛᱟᱨᱯᱚᱨ ᱟᱨ ᱦᱚᱸ ᱟᱸᱲᱜᱳ ᱞᱟᱜᱟᱣ ᱟᱵᱤᱱᱟ ᱟᱨ ᱦᱚᱸ ᱫᱮᱡᱚᱜ ᱞᱟᱜᱟᱣ ᱟᱵᱤᱱᱟ ᱚᱱᱠᱟ ᱵᱩᱨᱩ ᱢᱮᱱᱟᱜᱼᱟ ᱾ ᱠᱟ ᱦᱟᱸᱜ ᱚᱱᱟ ᱟᱹᱪᱩᱨ ᱟᱹᱪᱩᱨ ᱛᱮ ᱫᱮᱡᱚᱜ ᱞᱟᱜᱟᱜᱼᱟ ᱾
ᱟᱫᱚ ᱛᱤᱱᱟᱹᱜ ᱚᱱᱛᱮ ᱢᱟᱦᱟᱸ ᱥᱮ ᱛᱤᱱᱟᱹᱜ ᱚᱠᱛᱚ ᱞᱟᱜᱟᱜ ᱜᱮᱭᱟ ᱚᱱᱟ ᱫᱚ?
ᱪᱟᱞᱟᱜ ᱟᱞᱮ‌ ᱴᱷᱮᱡ ᱠᱷᱚᱱ ᱪᱟᱞᱟᱣ ᱛᱮ ᱵᱟᱨ ᱵᱟᱨᱥᱤᱧ ᱞᱟᱜᱟᱣ ᱟᱠᱟᱱ ᱛᱟᱸᱦᱮᱱᱟ ᱾ ᱚᱱᱟ ᱵᱩᱨᱩ ᱫᱟᱸᱬᱟ ᱛᱮᱫᱚ ᱵᱟᱝ ᱜᱮᱵᱤᱱ ᱢᱩᱪᱟᱹᱫ ᱫᱟᱲᱮᱭᱟᱜᱼᱟ ᱢᱤᱫ ᱫᱤᱱ ᱛᱮᱫᱚ ᱾ ᱚᱱᱠᱟ ᱜᱟᱹᱰᱤ ᱜᱷᱚᱲᱟ ᱛᱮᱵᱤᱱ ᱫᱟᱸᱬᱟᱱ ᱠᱷᱟᱡ ᱫᱚ ᱛᱟᱲᱟ ᱛᱟᱲᱤ ᱜᱮᱵᱤᱱ ᱢᱩᱪᱟᱹᱫᱟ-ᱦᱟᱸᱜ ᱾
ᱟᱪᱪᱷᱟ ᱢᱟᱱᱮ ᱵᱩᱨᱩ ᱫᱮᱡ ᱠᱚᱛᱮ ᱵᱳᱞᱛᱮ ᱜᱮ ᱞᱮ ᱚᱸᱰᱮ ᱫᱚ ᱛᱚᱢᱟᱨ ᱜᱟᱹᱰᱤ ᱦᱚᱸ ᱢᱮᱱᱟᱜᱼᱟ ᱟᱨ ᱛᱟᱲᱟᱢ ᱛᱮᱦᱚᱸ ᱪᱟᱞᱟᱣ ᱜᱟᱱᱚᱜᱼᱟ ᱥᱮᱪᱮᱫ?
ᱦᱳᱭ ᱦᱳᱭ ᱛᱟᱲᱟᱢ ᱛᱮᱦᱚᱸ ᱪᱟᱞᱟᱣ ᱜᱟᱱᱚᱜᱼᱟ ᱚᱸᱰᱮ ᱛᱟᱦᱮᱸ ᱞᱟᱹᱜᱤᱫ ᱛᱮᱦᱚᱸ ᱵᱮᱵᱚᱥᱛᱷᱟ ᱠᱚ ᱢᱮᱱᱟᱜ ᱠᱟᱜ- ᱟ ᱦᱟᱸᱜ ᱾
ᱟᱸ
ᱦᱳᱭ ᱦᱳᱭ ᱟᱵᱮᱱ ᱫᱚ ᱥᱩᱫᱩ ᱵᱮᱱ ᱟᱸᱡᱚᱢ ᱟᱠᱟᱟᱜᱼᱟ ᱥᱮ ᱟᱵᱮᱱ ᱦᱚᱸᱵᱮᱱ ᱥᱮᱱ ᱵᱟᱲᱟ ᱟᱠᱟᱱᱟ ᱞᱩᱜᱩᱵᱩᱨᱩ
ᱵᱟᱝ ᱪᱟᱞᱟᱣ ᱫᱚ ᱵᱟᱝ ᱦᱩᱭ ᱟᱠᱟᱱᱟ ᱮᱠᱷᱚᱱᱚ ᱚᱠᱛᱚ ᱚᱱᱠᱟᱱ ᱵᱟᱝ ᱧᱟᱢ ᱟᱠᱟᱱᱟ ᱟᱫᱚ ᱪᱟᱞᱟᱣ ᱨᱮᱱᱟᱜ ᱫᱚ ᱢᱤᱫᱴᱟᱹᱱ ᱥᱟᱱᱟ ᱢᱮᱱᱟᱜᱼᱟ ᱡᱮ ᱪᱟᱞᱟᱣ ᱦᱩᱭᱩᱜᱼᱟ ᱢᱮᱱᱛᱮ ᱱᱚᱝᱠᱟ ᱢᱤᱫᱴᱟᱹᱱ ᱜᱚᱴᱟ ᱦᱩᱭᱼᱟ ᱟᱫᱚ ᱱᱚᱝᱠᱟ ᱟᱫᱚ ᱜᱟᱛᱮ ᱜᱟᱛᱮ ᱜᱮ ᱪᱟᱞᱟᱣ ᱜᱚᱴᱟ ᱦᱩᱭᱩᱜ ᱦᱩᱭᱩᱜ ᱠᱟᱱᱟ ᱡᱮ ᱦᱤᱡᱩᱜ ᱠᱟᱱ ᱥᱮᱨᱢᱟ ᱪᱟᱞᱟᱣ ᱦᱩᱭᱩᱜᱼᱟ ᱠᱷᱟᱱ
ᱦᱳᱭ ᱟᱫᱚ ᱞᱟᱦᱟ ᱪᱤᱛᱟᱹᱨ ᱛᱚ ᱵᱮᱱ ᱧᱮᱞ ᱠᱟᱜᱼᱟ ᱪᱮᱫ ᱞᱮᱠᱟ ᱵᱷᱤᱰᱭᱳ ᱠᱚᱨᱮ ᱠᱤᱝᱵᱟ ᱢᱳᱵᱟᱭᱤᱞ ᱠᱚᱨᱮ ᱯᱮ ᱧᱮᱞ ᱠᱟᱜ ᱜᱮᱭᱟ ᱪᱮᱫ ᱠᱚ ᱚᱱᱠᱟᱱ ᱡᱤᱱᱤᱥ ᱠᱚᱵᱮᱱ ᱧᱮᱞ ᱧᱟᱢ ᱠᱟᱜᱼᱟ ᱵᱟᱝᱵᱮᱱ ᱨᱟᱹᱥᱠᱟᱹᱣ ᱟᱠᱟᱱᱟ ᱡᱮ ᱱᱚᱣᱟ ᱫᱚᱞᱤᱧ ᱧᱮᱞ ᱜᱮᱭᱟ
ᱦᱮᱸ ᱚᱱᱮ ᱡᱮ ᱚᱱᱮ ᱞᱩᱜᱩᱵᱩᱨᱩ ᱚᱱᱮ ᱡᱟᱦᱟᱸ ᱮ ᱜᱷᱟᱱᱴᱟ ᱵᱟᱲᱮ ᱥᱮᱫ ᱪᱮᱫ ᱠᱚ ᱞᱟᱹᱭᱮᱫ ᱠᱟᱱ ᱫᱚ ᱡᱟᱦᱟᱸ ᱨᱮᱠᱚ ᱟᱨ ᱢᱤᱫᱴᱮᱱ ᱫᱟᱜ ᱢᱮᱱᱟᱜᱼᱟ ᱡᱷᱟᱨᱱᱟ ᱢᱮᱱᱟᱜᱼᱟ ᱚᱸᱰᱮ ᱠᱚ ᱛᱩᱯᱩᱱ ᱠᱟᱱᱟ ᱚᱱᱟ ᱥᱟᱶᱛᱮ ᱚᱱᱮ ᱡᱮ ᱚᱱᱮ ᱞᱩᱜᱩ ᱵᱟᱵᱟ ᱞᱩᱜᱩ ᱟᱭᱳ ᱡᱟᱦᱟᱸ ᱴᱷᱟᱶ ᱢᱮᱱᱟᱜ ᱛᱟᱹᱠᱤᱱ ᱚᱱᱟ ᱠᱚ ᱟᱨ ᱤᱱᱟᱹ ᱛᱟᱭᱚᱢ ᱦᱟᱱᱮ ᱯᱟᱹᱦᱤᱞ ᱫᱚ ᱚᱠᱟᱨᱮ ᱚᱱᱮ ᱫᱟᱠᱟ ᱩᱛᱩ ᱠᱚ ᱪᱚᱸᱫᱟᱭ ᱛᱟᱦᱮᱸ ᱥᱮ ᱚᱠᱟᱞᱮᱠᱟ ᱢᱤᱫᱴᱟᱝ ᱧᱮᱞ ᱦᱩᱭ ᱟᱠᱟᱱᱟ ᱡᱟᱦᱟᱸᱭ ᱠᱚᱠᱚ ᱪᱟᱞᱟᱣ ᱟᱠᱟᱱᱟ ᱾ ᱚᱱᱠᱟᱱ ᱪᱤᱛᱟᱹᱨ ᱠᱚ ᱧᱮᱞ ᱦᱩᱭ ᱟᱠᱟᱱᱟ ᱚᱱᱟ ᱪᱩᱞᱦᱟᱹ ᱥᱮ ᱚᱠᱟᱞᱮᱠᱟ ᱠᱚ ᱞᱟᱹᱭᱟ ᱾ ᱚᱸᱜ ᱚᱸᱜ ᱚᱱᱟ ᱠᱚ ᱚᱱᱟ ᱠᱚ ᱧᱮᱞ ᱨᱮᱱᱟᱜ ᱢᱤᱫᱴᱟᱝ ᱤᱪᱪᱷᱟᱹ ᱢᱮᱱᱟᱜᱼᱟ ᱟᱫᱚ ᱚᱱᱟ ᱠᱷᱟᱹᱛᱤᱨ ᱜᱮ ᱪᱟᱞᱟᱣ ᱨᱮᱱᱟᱜ ᱫᱚ ᱟᱫᱚ ᱚᱠᱛᱚ ᱵᱟᱭ ᱧᱟᱢᱚᱜ ᱠᱟᱱᱟ ᱛᱚ ᱟᱫᱚ ᱩᱰᱩᱝ ᱠᱟᱛᱮ ᱪᱟᱞᱟᱣ ᱦᱩᱭᱩᱜᱼᱟ ᱢᱤᱫ ᱾
ᱦᱳᱭ ᱦᱳᱭ ᱟᱫᱚ ᱮᱠᱟᱞ ᱤᱧ ᱢᱮᱛᱟᱵᱮᱱ ᱠᱟᱱᱟ ᱟᱵᱮᱱ ᱚᱸᱰᱮ ᱪᱟᱞᱟᱜ ᱩᱪᱤᱛ ᱠᱟᱱ ᱛᱟᱵᱮᱱᱟ ᱾ ᱡᱟᱦᱟᱸ ᱞᱮᱠᱟ ᱴᱟᱭᱤᱢ ᱠᱚ ᱯᱷᱟᱸᱠᱟ ᱠᱟᱛᱮᱜ ᱮᱠᱫᱚᱢ ᱢᱟᱱᱮ ᱠᱟᱹᱢᱤ ᱵᱟᱹᱜᱤᱛᱮ ᱪᱟᱞᱟᱜ ᱯᱮ ᱱᱤᱭᱟᱹ ᱫᱷᱟᱣ ᱫᱚ ᱾ ᱡᱚᱠᱷᱚᱱ ᱢᱟᱲᱟᱝ ᱟᱜ ᱚᱱᱟ ᱯᱩᱡᱟᱹ ᱠᱚ ᱦᱩᱭᱩᱜ ᱛᱟᱸᱱᱟ ᱟᱫᱚ ᱱᱷᱟᱜ ᱯᱩᱡᱟᱹ ᱵᱮᱱ ᱮᱢ ᱫᱟᱲᱮᱭᱟᱜᱼᱟ ᱠᱚᱱᱳ ᱾ ᱚᱥᱩᱵᱤᱫᱷᱟ ᱵᱟᱹᱱᱩᱜ ᱟᱠᱟᱟᱜᱼᱟ
ᱟᱸᱪ
ᱟᱨ ᱵᱟᱠᱷᱟᱱ ᱴᱟᱭᱤᱢ ᱫᱚ ᱵᱟᱵᱚᱱ ᱧᱟᱢᱟ ᱟᱵᱚ ᱫᱚ ᱥᱮ ᱚᱠᱛᱚ ᱠᱚ ᱵᱟᱝ ᱧᱟᱢᱚᱜᱼᱟ ᱚᱠᱛᱚ ᱫᱚ ᱟᱹᱰᱤ ᱜᱚᱱᱚᱝᱟᱱ ᱠᱟᱱ ᱜᱮᱭᱟ ᱦᱟᱯᱮᱱ ᱟᱵᱮᱱ ᱵᱮᱱ ᱦᱚᱲᱱ ᱟᱱ ᱠᱷᱟᱡ ᱫᱚ ᱟᱫᱚ ᱵᱮᱱ ᱵᱟᱨ ᱦᱚᱲᱚᱜᱼᱟ ᱛᱟᱦᱚᱞᱮ ᱠᱷᱟᱱᱡ ᱫᱚ ᱾ ᱟᱨᱚ ᱚᱥᱩᱵᱤᱫᱟ ᱥᱮᱱᱟᱜ ᱠᱟᱹᱢᱤ ᱠᱚᱨᱮᱱᱟᱜ ᱪᱟᱯ ᱠᱚ ᱛᱟᱦᱮᱱᱟ ᱛᱟᱦᱚᱞᱮ ᱠᱷᱟᱱ ᱫᱚ ᱚᱲᱟᱜ ᱠᱷᱚᱡ ᱵᱟᱵᱮᱱ ᱩᱰᱩᱠ ᱫᱟᱲᱮᱭᱟᱜᱼᱟ ᱱᱤᱭᱟᱹ ᱵᱚᱭᱮᱥ ᱨᱮᱜᱮ ᱟᱵᱮᱱ ᱫᱚ ᱫᱟᱬᱟ ᱵᱩᱲᱟᱹᱣ ᱠᱟᱜ ᱵᱮᱱ ᱡᱟᱦᱟᱸ ᱠᱚ ᱾